ᱦᱮᱞᱳ᱾ ᱦᱮᱸ ᱟᱸᱡᱚᱢᱼᱚᱜ ᱠᱟᱱᱟ?
ᱟᱪᱪᱷᱟ ᱟᱪᱪᱷᱟ᱾ ᱴᱷᱤᱠ ᱜᱮ ᱟᱸᱡᱚᱢᱼᱚᱜ ᱠᱟᱱᱟ ᱛᱚ ᱵᱮᱠᱜᱨᱩᱱᱰ ᱠᱚ?
ᱦᱮᱸ ᱦᱮᱸ ᱴᱷᱤᱠ ᱜᱮ ᱟᱸᱡᱚᱢᱼᱚᱜ ᱠᱟᱱᱟ ᱱᱤᱛᱚᱜ ᱫᱚ᱾
ᱟᱪᱪᱷᱟ ᱢᱤᱫᱴᱟᱝ ᱴᱚᱯᱤᱠ ᱞᱟᱹᱭᱮ ᱞᱟᱝ ᱜᱟᱞᱢᱟᱨᱟᱣ ᱠᱮᱫᱭᱟ᱾
ᱦᱩᱸ ᱦᱩᱸ ᱢᱤᱫᱴᱟᱝ ᱱᱟᱣᱟ ᱥᱟᱛᱟᱢ ᱤᱫᱤ ᱠᱟᱛᱮ ᱨᱚᱯᱚᱲ ᱞᱮᱠᱷᱟᱱ ᱜᱮ ᱱᱟᱯᱟᱭᱚᱜᱼᱟ ᱟᱨᱠᱤ᱾ ᱟᱫᱚ ᱠᱷᱟᱱ ᱤᱧᱤᱧ ᱢᱚᱱᱮᱭ ᱠᱟᱜᱼᱟ ᱡᱮ ᱢᱤᱫᱴᱟᱝ ᱟ ᱪᱮᱫ᱾ ᱢᱤᱫᱴᱮᱱ ᱡᱟᱸᱦᱟᱱᱼᱟᱜ ᱯᱚᱨᱚᱵ ᱠᱚᱨᱮᱜᱤ ᱥᱟᱵ ᱠᱤᱫᱤᱧ ᱡᱟᱦᱟᱸ ᱢᱤᱫᱴᱮᱱ ᱯᱨᱜᱨᱟᱢ ᱥᱮ ᱚᱱᱩᱥᱴᱷᱟᱱ ᱥᱮ ᱢᱤᱫᱴᱟᱝ ᱯᱚᱨᱚᱵᱽ ᱠᱚᱨᱮᱜ ᱜᱮ ᱥᱟᱱᱛᱟᱲ ᱠᱚ ᱪᱮᱫ ᱞᱮᱠᱟ ᱪᱮᱫ ᱞᱮᱠᱟ ᱵᱮᱵᱽᱥᱟ ᱵᱟᱹᱱᱤᱡᱽ ᱛᱮᱠᱚ ᱞᱟᱦᱟᱜ ᱠᱟᱱᱟ ᱟᱨᱠᱤ ᱪᱮᱫ ᱞᱮᱠᱟ ᱵᱮᱵᱽᱥᱟ ᱵᱟᱹᱱᱤᱡᱽ ᱛᱮᱠᱚ ᱞᱟᱦᱟᱜ ᱠᱟᱱᱟ ᱟᱨᱠᱤ ᱱᱚᱣᱟ ᱤᱫᱤ ᱠᱟᱛᱮ ᱮᱠᱷᱚᱱ ᱢᱤᱫᱵᱟᱨ ᱠᱟᱛᱷᱟ ᱞᱟᱹᱭ ᱛᱟᱞᱟᱝ ᱢᱮ? ᱛᱟᱯᱮ ᱤᱧ ᱞᱟᱹᱭ ᱮᱫᱟ᱾
ᱪᱮ ᱪᱮᱫ ᱪᱮᱫᱪᱤᱠᱟᱸᱭ ᱞᱟᱭ ᱠᱮᱜᱼᱟ ᱵᱤᱱ ᱢᱮᱞᱟ ᱯᱚᱨᱚᱵᱽ ᱠᱚᱨᱮ?
ᱦᱮᱸ ᱢᱟᱱᱮ ᱪᱮᱫ ᱞᱮᱠᱟ ᱫᱚᱠᱟᱱ ᱫᱟᱹᱱᱤ ᱛᱮᱠᱚ ᱞᱟᱦᱟᱜ ᱠᱟᱱᱟ ᱟᱨᱠᱤ?
ᱟᱪᱪᱷᱟ ᱟᱪᱪᱷᱟ᱾ ᱦᱳᱭ ᱱᱚᱝᱠᱟ ᱢᱟᱱᱮ ᱯᱮᱞᱟ ᱢᱮᱞᱟ ᱯᱚᱨᱚᱵᱽ ᱠᱚᱨᱮ ᱥᱟᱱᱛᱟᱲᱟᱜ ᱟᱹᱰᱤ ᱟᱹᱰᱤ ᱜᱟᱱ ᱜᱮ ᱧᱮᱞᱚᱜ ᱠᱟᱱᱟ। ᱥᱮᱸᱲᱟ ᱥᱮᱸᱲᱟ ᱢᱮᱞᱟ ᱠᱚᱨᱮ। ᱢᱟᱱᱮ ᱢᱤᱫᱴᱟᱝ ᱠᱤᱨᱤᱧᱟᱜ ᱤᱭᱟᱹ ᱜᱤᱧ ᱞᱟᱹᱭᱮᱜᱼᱟ ᱜᱮᱸᱫᱟᱜ ᱫᱚᱠᱟᱱ ᱛᱷᱮᱠᱮ ᱦᱮᱸᱥᱮ᱾ ᱢᱤᱫᱴᱟᱝ ᱜᱮᱸᱫᱟᱜ ᱫᱚᱠᱟᱱ ᱡᱚᱠᱷᱚᱱᱮᱢ ᱞᱟᱜᱟᱣᱟ᱾ ᱟᱢ ᱼᱼ ᱟᱫᱚ ᱚᱸᱰᱮ ᱡᱚᱠᱷᱚᱱ ᱟᱢ ᱚᱸ ᱢᱮᱞᱟ ᱨᱮᱢᱟ ᱡᱟᱹᱥᱛᱤ ᱦᱚᱲ ᱠᱚ ᱛᱟᱦᱮᱱ ᱠᱟᱱᱟ। ᱦᱮᱸ ᱥᱮ ᱚᱸᱰᱮ ᱢᱟ ᱵᱷᱤᱲᱼᱵᱷᱟᱴᱟ ᱱᱟᱯᱟᱭ ᱵᱮᱥᱤ ᱜᱮ ᱦᱩᱭᱩᱜ ᱠᱟᱱᱟ᱾ ᱛᱚ ᱚᱱᱠᱟ ᱚᱱᱠᱟ ᱞᱮᱠᱟ ᱼᱼ ᱛᱮ ᱢᱤᱫᱴᱟᱝ ᱫᱚᱠᱟᱱ ᱵᱟᱹᱭᱥᱟᱹᱣ ᱞᱮᱱᱠᱷᱟᱱ ᱟᱢ ᱚᱸᱰᱮ ᱛᱤᱱᱟᱹᱜ ᱢᱟᱞᱮᱢ ᱼᱼ ᱪᱮᱢ ᱢᱟᱱᱮ ᱥᱮᱞ ᱫᱟᱲᱮᱭᱟᱜᱼᱟ ᱢᱟᱱᱮ ᱟᱠᱷᱨᱤᱧ ᱫᱟᱲᱮᱭᱟᱜᱼᱟ ᱦᱮᱸ ᱥᱮ ᱤᱱᱟᱹᱜ ᱜᱮ ᱼᱼ ᱟᱢᱟᱜ ᱚ ᱡᱮᱦᱚᱸ ᱞᱟᱵᱷ ᱦᱚᱸ ᱚᱱᱠᱟ ᱜᱮ ᱛᱟᱦᱮᱱ ᱠᱟᱱ ᱛᱟᱢᱟ᱾ ᱛᱚ ᱚᱱᱟ ᱞᱟᱹᱜᱤᱫ ᱼᱼ ᱫᱚ ᱯᱩᱭᱞᱩ ᱠᱷᱚᱱᱟᱜ ᱟᱢ ᱱᱤᱡᱮ ᱥᱟᱯᱲᱟᱣ ᱦᱩᱭᱩᱜ ᱛᱟᱢᱟ। ᱡᱤᱱᱤᱥ ᱠᱚ ᱚᱠᱟ ᱠᱷᱚᱱᱟᱜ ᱟᱹᱜᱩ ᱦᱩᱭᱩᱜᱼᱟ ᱛᱤᱱᱟᱹᱜ ᱠᱚᱢ ᱫᱟᱢ ᱛᱮ ᱧᱟᱢᱚᱜᱼᱟ ᱦᱳᱭ ᱛᱟᱨᱯᱚᱨᱮ ᱚᱸ ᱚᱱᱠᱟ ᱞᱮᱠᱟᱛᱮ ᱵᱮᱵᱽᱥᱟ ᱢᱟᱱᱮ ᱢᱟᱱᱮ ᱡᱤᱡᱮ ᱟᱜᱮ ᱛᱤᱸᱜᱩ ᱠᱮᱴᱮᱡ ᱦᱩᱭᱩᱜᱼᱟ ᱛᱟᱦᱟᱞᱮ ᱟᱢ ᱢᱤᱫ ᱼᱼ ᱢᱤᱫᱴᱟᱝ ᱵᱮᱵᱽᱥᱟ ᱠᱷᱚᱱᱟᱜ ᱠᱤᱪᱷᱩᱴᱟᱜ ᱮᱢ ᱩᱱᱱᱚᱛᱤ ᱫᱟᱲᱮᱜᱼᱟ।
ᱦᱮᱸ ᱦᱮᱸ
ᱚᱱᱟ ᱢᱮᱞᱟ ᱯᱚᱨᱚᱵᱽ ᱠᱚᱨᱮ ᱫᱚᱠᱟᱱ ᱜᱮ ᱫᱚᱠᱟᱱ ᱨᱮᱱᱟᱜ ᱠᱟᱛᱷᱟ ᱜᱤᱧ ᱞᱟᱹᱭ ᱠᱮᱫᱟ ᱟᱨᱠᱤ। ᱛᱟᱯᱚᱨᱮ ᱟᱵᱤᱱᱟᱜ ᱡᱩᱫᱤ ᱡᱟᱦᱟᱱᱟᱜ ᱟᱢ ᱮᱠ ᱮᱴᱟᱜ ᱵᱮᱵᱽᱥᱟ ᱠᱚᱨᱮᱱᱟᱜ ᱵᱟᱲᱟᱭ ᱢᱮᱱᱟᱜ ᱠᱷᱟᱱ ᱥᱮ ᱪᱮᱫ
ᱦᱮᱸ ᱦᱮᱸ ᱟᱫᱚ ᱦᱮᱸ ᱱᱚᱜᱼᱚᱭ ᱡᱟᱦᱟᱸ ᱢᱤᱫᱴᱟᱝ ᱥᱟᱱᱛᱟᱲᱟᱜ ᱡᱟᱦᱟᱸᱱᱟᱜ ᱯᱚᱨᱚᱵᱽ ᱦᱩᱭᱩᱜ ᱢᱟ। ᱟᱪᱪᱷᱟ ᱟᱹᱞᱤᱧᱟᱜ ᱨᱚᱲ ᱡᱟᱹᱱᱤᱡ ᱪᱚ ᱠᱟᱹᱴᱤᱡ ᱮᱠᱚᱜ ᱠᱟᱱᱟ।
ᱵᱟᱝᱜᱮ ᱴᱷᱤᱠ ᱜᱮ ᱟᱸᱡᱚᱢᱚᱜ ᱠᱟᱱᱟ ᱜᱚᱝᱠᱮ ᱟᱫᱚ ᱼᱼ ᱩᱱᱠᱩ ᱰᱟᱝᱨᱟ ᱠᱚᱠᱚ ᱨᱟᱜ ᱮᱫᱟ ᱥᱮ ᱪᱮᱫ ᱥᱟᱭᱤᱰ ᱨᱮ ᱚᱱᱟ ᱠᱚᱜᱮ ᱟᱸᱡᱚᱢᱚᱜ ᱠᱟᱱᱟ ᱠᱟᱹᱴᱤᱡ।
ᱦᱮᱸ ᱰᱟᱝᱨᱟ ᱠᱚ ᱠᱚ ᱨᱟᱜ ᱮᱫ ᱜᱮᱭᱟ ᱢᱤᱫᱴᱮᱱ ᱢᱤᱦᱩ। ᱦᱮᱡ ᱟᱠᱟᱱᱟᱭ ᱱᱚᱛᱮ ᱜᱮ ᱤᱧ ᱥᱮᱫ ᱜᱮ ᱦᱤᱡᱩᱜ ᱠᱟᱱᱟᱭ᱾ ᱟᱫᱚ ᱞᱟᱜᱟ ᱛᱮᱦᱚᱸ ᱵᱟᱝ ᱜᱟᱱᱚᱜ ᱠᱟᱱᱟ᱾ ᱦᱟᱯᱮ ᱟᱡ ᱼᱼ ᱛᱮ ᱪᱟᱞᱟᱣ ᱞᱮᱱᱠᱷᱟᱱᱮ ᱟᱸᱡᱚᱢᱚᱜ ᱠᱟᱱ ᱜᱮᱭᱟ ᱩᱱᱤᱭᱟᱜ ᱨᱟᱜ?
ᱦᱳᱭ ᱟᱸᱡᱚᱢᱚᱜ ᱠᱟᱱ ᱜᱮᱭᱟ ᱜᱚᱢᱠᱮ।
ᱚᱸᱻ ᱟᱫᱚ ᱱᱚᱜᱼᱚᱭ ᱡᱟᱦᱟᱸ ᱢᱟᱱᱮ ᱢᱤᱫᱴᱮᱱ ᱢᱮᱞᱟ ᱨᱮ ᱼᱼ ᱥᱮ ᱢᱤᱫᱴᱮᱱ ᱥᱟᱱᱛᱟᱲ ᱥᱟᱱᱛᱟᱲᱟᱜ ᱯᱚᱨᱚᱵᱽ ᱨᱮ ᱱᱮᱛᱟᱨ ᱫᱚ ᱟᱹᱰᱤ ᱡᱟᱹᱥᱛᱤ ᱜᱮ ᱯᱨᱳᱜᱨᱟᱢ ᱠᱚ ᱦᱩᱭᱩᱜ ᱠᱟᱱ ᱜᱮᱭᱟ। ᱟᱫᱚ ᱢᱤᱫᱴᱟᱝ ᱥᱟᱶᱛᱟ ᱟᱹᱨᱤ ᱟᱸ ᱢᱤᱫᱴᱟᱝ ᱯᱚᱨᱚᱵᱽ ᱨᱮ᱾ ᱢᱤᱫᱴᱟᱝ ᱜᱮᱸᱫᱟᱜ ᱫᱚᱠᱟᱱ ᱫᱚ ᱟᱹᱰᱤ ᱱᱟᱯᱟᱭ ᱛᱮᱜᱮ ᱪᱟᱞᱟᱜᱼᱟ ᱡᱟᱦᱟᱸᱨᱮ ᱟᱹᱰᱤ ᱡᱟᱹᱥᱛᱤ ᱥᱟᱱᱛᱟᱲ ᱦᱚᱲ ᱠᱚ ᱦᱤᱡᱩᱜ ᱜᱮᱭᱟ। ᱡᱮᱢᱚᱱ ᱥᱟᱵ ᱠᱤᱫᱟᱹᱧ ᱢᱤᱫᱴᱷᱮᱱ ᱯᱟᱴᱟᱵᱤᱫᱷᱟᱹ। ᱥᱮ ᱢᱤᱫᱴᱮᱱ ᱡᱟᱦᱟᱱᱟᱜ ᱢᱤᱫᱴᱮᱱ ᱵᱚᱨᱚᱯᱷ ᱯᱟᱛᱟ᱾ ᱱᱚᱝᱠᱟᱱᱟᱜ ᱢᱤᱫᱴᱟᱝ ᱢᱟᱨᱟᱝ ᱼᱼ ᱡᱟᱭᱜᱟ ᱨᱮᱫᱚ ᱟᱹᱰᱤ ᱱᱟᱯᱟᱭ ᱛᱮ ᱟᱹᱠᱷᱨᱤᱧᱚᱜᱼᱟ ᱪᱮᱫᱟᱜ ᱥᱮ ᱟᱵᱚ ᱟᱹᱰᱤ ᱡᱟᱹᱥᱛᱤ ᱥᱟᱱ ᱼᱼ ᱥᱟᱱᱛᱟᱲ ᱦᱚᱲ ᱡᱩᱫᱤ ᱠᱚ ᱪᱟᱞᱟᱜᱼᱟ᱾ ᱥᱟᱱᱛᱟᱲ ᱠᱚᱣᱟᱜ ᱼᱼ ᱡᱟᱦᱟᱸ ᱫᱷᱩᱛᱤ ᱠᱚ ᱯᱟᱹᱧᱪᱤ ᱫᱷᱩᱛᱤ ᱠᱚ᱾ ᱟᱨ ᱼᱼ ᱡᱟᱦᱟᱸ ᱜᱮᱸᱫᱟᱜ ᱠᱚ ᱯᱟᱹᱧᱪᱤ ᱜᱮᱸᱫᱟᱜ ᱠᱚ ᱱᱚᱣᱟ ᱠᱚᱫᱚ ᱪᱚᱨᱚᱠ ᱪᱚᱨᱚᱠᱟᱜ ᱡᱩᱫᱤ ᱛᱟᱦᱮᱱᱟ ᱼᱼ ᱡᱷᱚᱛᱚ ᱦᱚᱲᱜᱮ ᱠᱤᱨᱤᱧ ᱥᱟᱱᱟᱭᱮᱭᱟ᱾ ᱞᱟᱹᱭᱟ ᱮ ᱞᱟᱹᱭᱟᱭ ᱡᱮ ᱢᱤᱫᱴᱮᱱ ᱼᱼ ᱯᱟᱴᱟᱵᱤᱫᱷᱟᱹ ᱞᱮᱠᱟᱱᱟᱜ ᱢᱤᱫᱴᱮᱱ ᱯᱚᱨᱚᱵᱽ ᱨᱤᱧ ᱦᱮᱡ ᱟᱠᱟᱱᱟ। ᱟᱨ ᱢᱤᱫᱴᱮᱱ ᱡᱟᱦᱟᱱᱟᱜ ᱜᱤᱧ ᱤᱫᱤ ᱛᱚᱨᱟᱭᱟ᱾ ᱱᱚᱣᱟ ᱟᱥ ᱛᱮᱦᱚᱸ ᱼᱼ ᱟᱹᱰᱤ ᱡᱟᱹᱥᱛᱤ ᱠᱚ ᱠᱤᱨᱤᱧ ᱜᱮᱭᱟ ᱟᱨ ᱞᱟᱵᱷ ᱠᱚ ᱦᱚᱸ ᱦᱩᱭᱩᱜ ᱜᱮᱭᱟ ᱟᱨᱠᱤ।
ᱦᱳᱭ ᱦᱳᱭ ᱦᱚᱸ ᱚᱱᱟᱜᱮ ᱚᱱᱟ ᱚᱱᱟ ᱫᱚ ᱴᱷᱤᱠ ᱜᱮᱵᱤᱱ ᱞᱟᱹᱭ ᱠᱮᱫᱟ। ᱛᱚ ᱚᱱᱟᱜᱮ ᱜᱤᱫᱽᱨᱟᱹ ᱼᱼ ᱠᱚ ᱢᱟᱱᱮ ᱡᱟᱦᱟᱸᱭ ᱚᱱᱟ ᱠᱚ ᱥᱟᱶᱛᱮ ᱡᱩᱫᱤ ᱡᱚᱲᱟᱣ ᱠᱚ ᱛᱟᱦᱮᱱᱟ᱾ ᱚᱱᱟ ᱼᱼ ᱡᱮᱠᱳᱱᱳ ᱵᱮᱵᱽᱥᱟ ᱨᱮᱜᱮ ᱦᱮᱸ ᱥᱮ ᱢᱮᱞᱟ ᱯᱚᱨᱚᱵᱽ ᱠᱚ ᱵᱟᱝ ᱫᱟᱸᱬᱟ ᱠᱟᱛᱮᱫ ᱼᱼ ᱛᱟᱦᱟᱞᱮ ᱢᱤᱫᱴᱟᱝ ᱱᱤᱡᱮᱨᱟᱜ ᱜᱮ ᱵᱷᱟᱹᱜᱤ ᱩᱱᱱᱚᱛᱤ ᱦᱩᱭᱩᱜᱼᱟ। ᱥᱮ ᱞᱟᱵᱷ ᱦᱩᱭᱩᱜᱼᱟ᱾ ᱛᱚ ᱱᱮᱛᱟᱨ ᱠᱤᱪᱷᱩ ᱠᱤᱪᱷᱩ ᱡᱟᱭᱜᱟ ᱨᱮ ᱼᱼ ᱧᱮᱞᱚᱜ ᱠᱟᱱᱟ ᱠᱚ ᱥᱮ ᱥᱩᱫᱩ ᱜᱤᱫᱽᱨᱟᱹ ᱠᱚ ᱦᱮᱸ ᱡᱟᱦᱟᱱᱟᱜ ᱼᱻ ᱵᱮᱵᱽ ᱥᱟ ᱠᱚᱨᱮ ᱫᱚ ᱵᱟᱹᱱᱩᱜ ᱠᱚᱣᱟ ᱡᱚᱲᱟᱣ ᱥᱩᱫᱷᱩ ᱮᱢᱱᱤ ᱜᱮ ᱠᱚ ᱫᱟᱬᱟᱱ ᱠᱟᱱᱟ ᱢᱮᱞᱟ ᱠᱚᱨᱮ ᱜᱮᱠᱚ ᱫᱟᱸᱲᱟ ᱟᱹᱜᱩᱭᱟ।
ᱦᱮᱸ ᱦᱮᱸ ᱦᱮᱸ ᱟᱫᱚ ᱦᱮᱸ ᱱᱚᱝᱠᱟ ᱦᱚᱸ ᱼᱼ ᱦᱮᱸ ᱮᱴᱟᱜ ᱡᱟᱹᱛᱤ ᱮᱴᱟᱜ ᱡᱟᱹᱛ ᱠᱷᱚᱱᱟᱜ ᱟᱵᱚ ᱦᱚᱸ ᱧᱮᱞ ᱥᱮᱬᱟ ᱦᱩᱭᱩᱜ ᱛᱟᱵᱚᱱᱟ ᱪᱮᱫ ᱞᱮᱠᱟ ᱩᱱᱠᱩ ᱦᱮᱸ ᱵᱮᱥ ᱼᱼ ᱵᱮᱯᱥᱟ ᱵᱟᱱᱤᱡᱽᱡᱚ ᱠᱟᱛᱮᱫ ᱟᱠᱚᱣᱟᱜ ᱥᱚᱝᱥᱟᱨ ᱠᱚ ᱪᱟᱞᱟᱣᱮᱜᱼᱟ ᱠᱟᱹᱣᱰᱤ ᱠᱚ ᱟᱨᱡᱟᱣᱮᱜᱼᱟ ᱱᱚᱣᱟ ᱫᱚ ᱟᱹᱰᱤ ᱡᱟᱹᱥᱛᱤ ᱜᱮ ᱧᱮᱞᱚᱜ ᱠᱟᱱᱟ ᱢᱤᱫᱴᱟᱝ ᱥᱚᱦᱨᱟᱭ ᱯᱚᱨᱚᱵᱽ ᱨᱮᱥᱮ ᱡᱟᱦᱟ ᱱᱟᱜ ᱨᱮᱜᱮ ᱟᱨᱠᱤ ᱟᱨ ᱢᱤᱫᱴᱟᱝ ᱥᱟᱱᱛᱟᱲᱤ ᱡᱮ ᱥᱚᱦᱚᱨᱟᱭ ᱯᱚᱨᱚᱵᱽ ᱮ ᱠᱚᱨᱟᱣ ᱦᱚᱪᱚᱭᱟ ᱚᱱᱟ ᱫᱚ ᱡᱟᱹᱥᱛᱤ ᱠᱟᱭᱛᱮ ᱫᱮᱠᱩ ᱛᱩᱲᱩᱠ ᱠᱚᱜᱮ ᱫᱚᱠᱟᱱ ᱫᱚᱠᱚ ᱵᱟᱹᱭᱥᱟᱹᱣᱮᱜᱼᱟ ᱟᱨ ᱩᱱᱠᱩ ᱜᱮ ᱠᱟᱹᱣᱰᱤ ᱫᱚᱠᱚ ᱟᱨᱡᱟᱣ ᱟᱨ ᱟᱨ ᱟᱨ ᱩᱱᱠᱩ ᱜᱮ ᱠᱟᱹᱣᱰᱤ ᱫᱚᱠᱚ ᱟᱨᱡᱟᱣ ᱡᱚᱱᱤᱡ ᱠᱟᱱᱟ ᱢᱮᱞᱟ ᱫᱚ ᱦᱚᱲᱟᱜ ᱠᱟᱱᱟ ᱢᱮᱱᱠᱷᱟᱱ ᱠᱟᱹᱣᱰᱤ ᱫᱚᱠᱚ ᱟᱨᱡᱟᱣ ᱡᱚᱱᱤᱡ ᱠᱟᱱᱟ ᱫᱤᱠᱩ ᱛᱩᱲᱩᱠ ᱠᱚ ᱟᱫᱚ ᱱᱚᱣᱟ ᱱᱚᱝᱠᱟᱱ ᱴᱷᱟᱶ ᱨᱮ ᱟᱵᱚ ᱥᱟᱱᱛᱟᱲ ᱠᱚᱦᱚᱸ ᱮ ᱫᱚᱠᱟᱱ ᱫᱚ ᱵᱟᱹᱭᱥᱟᱹᱣ ᱩᱪᱤᱛ ᱠᱟᱱ ᱛᱟᱵᱚᱱᱟ ᱡᱮᱢᱚᱱ ᱟᱵᱚᱣᱟᱜ ᱪᱮᱫᱠᱟ ᱢᱮᱱᱟᱜᱼᱟ ᱵᱳᱭ ᱫᱚᱠᱟᱱ ᱢᱟ ᱢᱮᱱᱟᱜ ᱜᱮ ᱥᱟᱶᱛᱮ ᱱᱚᱜᱼᱚᱭ ᱥᱟᱶᱛᱟ ᱟᱹᱨᱤ ᱥᱟᱯᱟᱵ ᱠᱚ ᱟᱹᱠᱷᱨᱤᱝ ᱟᱨ ᱥᱟᱶᱛᱮ ᱡᱟᱦᱟᱸᱱᱟᱜ ᱡᱚᱢᱟᱜ ᱫᱚᱠᱟᱱ ᱜᱷᱩᱜᱽᱱᱤ ᱢᱩᱲᱤ ᱡᱟᱦᱟᱱᱟᱜ ᱜᱮ ᱟᱨᱠᱤ ᱞᱟᱹᱰᱩ ᱫᱚᱠᱟᱱ ᱡᱤᱞᱟᱹᱯᱤ ᱫᱚᱠᱟᱱ ᱠᱚᱨᱟᱣ ᱞᱮᱠᱷᱟᱱ ᱟᱹᱰᱤ ᱡᱟᱹᱥᱛᱤ ᱜᱮ ᱠᱟᱹᱣᱰᱤ ᱤᱱᱠᱟᱢ ᱜᱟᱱᱚᱜ ᱜᱮᱭᱟ
ᱦᱳᱭ ᱦᱳᱭ ᱴᱷᱤᱠ ᱜᱮᱵᱤᱱ ᱞᱟᱹᱭ ᱠᱟᱜᱼᱟ ᱛᱟᱨᱯᱚᱨᱮ ᱟᱨ ᱚᱱᱛᱮ ᱫᱚ ᱥᱮᱬᱟ ᱥᱮᱬᱟ ᱵᱮᱵᱽᱥᱟᱭᱤ ᱠᱚᱫᱚ ᱢᱮᱱᱟᱜ ᱠᱚᱣᱟ ᱥᱮ ᱵᱟᱝᱟ ᱜᱚᱝᱠᱮ?
ᱦᱮᱸ ᱟᱞᱮ ᱥᱮᱫ ᱢᱟ ᱞᱟᱹᱭ ᱞᱮᱠᱷᱟᱱ ᱱᱮᱛᱟᱨ ᱮᱸᱫ ᱮ ᱪᱷᱟᱹᱛᱤᱠ ᱡᱟᱹᱛᱤ ᱠᱚ ᱧᱮᱞ ᱠᱟᱛᱮᱫ ᱠᱚ ᱥᱮᱬᱟᱭᱮᱫ ᱜᱮᱭᱟ ᱟᱨᱠᱤ ᱠᱟᱹᱣᱰᱤ ᱟᱨᱟᱣ ᱦᱚᱸᱠᱚ ᱥᱮᱬᱟᱭᱮᱫ ᱜᱮᱭᱟ, ᱟᱫᱚ ᱟᱹᱛᱩ ᱨᱮᱱᱟᱜ ᱠᱟᱛᱷᱟ ᱞᱟᱹᱭ ᱞᱮᱠᱷᱟᱱ ᱦᱚᱸ ᱟᱞᱮ ᱢᱟ ᱮᱫ ᱮᱢᱚᱱ ᱡᱟᱭᱜᱟ ᱨᱮ ᱢᱮᱱᱟᱜ ᱞᱮᱭᱟ ᱱᱚᱰᱮ ᱫᱚ ᱮᱴᱟᱜ ᱟᱛᱩ ᱠᱷᱚᱱᱟᱜ ᱡᱳᱜᱟᱡᱳᱜᱽ ᱫᱚ ᱡᱮᱢᱚᱱ ᱮᱴᱟᱜ ᱫᱤᱠᱩ ᱪᱷᱟᱛᱤᱠ ᱟᱛᱳ ᱠᱷᱚᱱᱟᱜ ᱡᱳᱜᱟᱡᱳᱜᱽ ᱫᱚ ᱟᱹᱰᱤ ᱜᱮ ᱠᱚᱢ ᱜᱮᱭᱟ ᱟᱨᱠᱤ ᱥᱟᱺᱜᱤᱧ ᱧᱚᱜ ᱜᱮᱭᱟ ᱟᱫᱚ ᱱᱚᱝᱠᱟᱱ ᱚᱠᱛᱚ ᱨᱮ ᱡᱟᱦᱟᱱᱟᱜ ᱡᱤ ᱮ ᱥᱟ ᱥᱟᱢᱟᱱᱮᱢ ᱠᱤᱨᱤᱧᱟ ᱛᱟᱦᱚᱞᱮ ᱥᱟᱺᱜᱤᱧ ᱧᱚᱜ ᱜᱮ ᱪᱟᱞᱟᱜ ᱦᱩᱭᱩᱜ ᱛᱟᱢᱟ ᱟᱫᱚ ᱱᱮᱛᱟᱨ ᱫᱚ ᱡᱮᱢᱚᱱ ᱟᱱᱟᱡ ᱫᱚᱠᱟᱱ ᱠᱚ ᱡᱤᱞ ᱫᱚᱠᱟᱱ ᱠᱚ ᱥᱟᱶᱛᱮ ᱦᱟᱹᱠᱳ ᱥᱟᱶᱛᱮ ᱵᱷᱩᱥᱤᱢᱟᱞ ᱨᱮᱱᱟᱜ ᱥᱟᱢᱟᱱ ᱞᱮᱠᱟᱱᱟᱜ ᱥᱟᱢᱚᱜᱨᱤ ᱱᱚᱣᱟ ᱠᱚ ᱠᱤᱨᱤᱧ ᱞᱟᱹᱜᱤᱫ ᱫᱚ ᱟᱛᱳ ᱨᱮᱜᱮᱞᱮ ᱠᱤᱨᱤᱧᱮᱜᱼᱟ ᱟᱨ ᱟᱛᱳ ᱨᱮᱜᱮ ᱥᱟᱱᱛᱟᱲ ᱜᱮᱠᱚ ᱫᱚᱠᱟᱱ ᱠᱟᱫᱟ ᱟᱨᱠᱤ
ᱦᱳᱭ ᱦᱳᱭ ᱛᱟᱨᱯᱚᱨᱮ ᱟᱨ ᱮᱴᱟᱜ ᱵᱮᱵᱥᱟ ᱠᱚᱦᱚᱸ ᱜᱟᱱᱚᱜᱼᱟ ᱠᱤᱱᱛᱩ ᱚᱱᱟ ᱥᱟᱶᱛᱮ ᱡᱳᱲᱟᱣ ᱡᱩᱯᱲᱟᱣ ᱛᱟᱦᱮ ᱦᱳᱭᱳᱜᱼᱟ ᱟᱨᱠᱤ ᱛᱟᱨ ᱚᱱᱟ ᱟᱨ ᱢᱮᱞᱟ ᱯᱚᱨᱚᱵᱽ ᱠᱚᱨᱮ ᱫᱚ ᱚᱱᱟ ᱠᱚᱜᱮ ᱵᱮᱵᱽᱥᱟ ᱵᱷᱟᱜᱤᱜᱼᱟ ᱜᱮᱸᱫᱟᱜ ᱫᱚᱠᱟᱱ ᱠᱚ ᱛᱷᱮᱠᱮ ᱦᱮᱸ ᱥᱮ ᱟᱨ ᱡᱟᱦᱟ ᱱᱟᱜ ᱮᱴᱟᱜ ᱮᱴᱟᱜ ᱠᱤᱪᱷᱩ ᱥᱴᱚᱞ ᱠᱚ ᱵᱟᱹᱭᱥᱟᱹᱣ ᱢᱟᱱᱮ
ᱠᱷᱟᱱ ᱢᱟᱱᱮ ᱞᱟᱦᱟ ᱛᱮᱫᱚ ᱚᱱᱠᱟ ᱫᱚ ᱵᱟᱝ ᱧᱮᱞ ᱦᱩᱭ ᱠᱚᱜ ᱜᱮᱭᱟ ᱟᱨᱠᱤ ᱱᱮᱛᱟᱨ ᱯᱨᱳᱜᱨᱟᱢ ᱠᱚᱨᱮ ᱡᱟᱦᱟᱸ ᱠᱚ ᱦᱩᱭᱩᱜᱼᱟ ᱯᱨᱳᱜᱨᱟᱢ ᱚᱨᱜᱮᱥᱴᱟᱨ ᱠᱚ ᱦᱩᱭᱩᱜᱼᱟ ᱢᱤᱫ ᱵᱟᱨ ᱜᱤᱫᱽᱨᱟᱹ ᱠᱚ ᱧᱮᱞ ᱦᱩᱭᱩᱜ ᱠᱟᱱᱟ ᱩᱱᱠᱩ ᱦᱚᱸ ᱵᱮᱞᱩᱱ ᱠᱚᱠᱚ ᱟᱠᱷᱨᱤᱧᱮᱫ ᱜᱮᱭᱟ ᱟᱨ ᱯᱷᱩᱞᱟᱹᱣ ᱠᱟᱛᱮ ᱠᱚ ᱟᱠᱷᱨᱤᱧᱮᱫ ᱜᱮᱭᱟ ᱟᱨ ᱥᱟᱶᱛᱮ ᱯᱟᱱ ᱫᱚᱠᱟᱱ ᱠᱚ ᱦᱚᱸ ᱚᱱᱟ ᱠᱚᱦᱚᱸ ᱠᱚ ᱟᱠᱷᱨᱤᱧᱮᱫ ᱜᱮᱭᱟ ᱚᱱᱟ ᱫᱚ ᱟᱹᱰᱤ ᱠᱚᱢ ᱧᱮᱞᱚᱜ ᱠᱟᱱᱟ ᱟᱨᱠᱤ ᱡᱟᱹᱥᱛᱤ ᱠᱟᱭ ᱫᱚ ᱦᱟᱜ ᱦᱟᱺᱰᱤ ᱯᱟᱹᱣᱨᱟᱹ ᱟᱹᱠᱷᱨᱤᱧ ᱜᱮ ᱧᱮᱞᱚᱜ ᱠᱟᱱᱟ ᱦᱟᱺᱰᱤ ᱯᱟᱹᱣᱨᱟᱹ ᱢᱟ ᱵᱟᱹᱲᱤᱡ ᱡᱤᱱᱤᱥ ᱠᱟᱱᱟ ᱮᱱᱦᱚᱸ ᱱᱚᱝᱠᱟᱱᱟᱜ ᱵᱟᱹᱲᱤᱡ ᱡᱤᱱᱤᱥ ᱠᱚ ᱟᱹᱠᱷᱨᱤᱧᱮᱫᱟ ᱱᱚᱣᱟ ᱫᱚ ᱪᱮᱫ ᱞᱮᱠᱟ ᱵᱤᱱ ᱢᱚᱱᱮᱭᱮᱫᱟ ᱟᱨᱠᱤ? ᱱᱚᱣᱟ ᱠᱚᱫᱚ ᱟᱹᱠᱷᱨᱤᱧ ᱩᱪᱤᱛ ᱠᱟᱱᱟ ᱥᱮ ᱵᱟᱝ ᱟᱨᱠᱤ?
ᱦᱚ ᱱᱚᱣᱟ ᱦᱚᱸ ᱱᱚᱰᱮᱞᱤᱧ ᱞᱟᱹᱭᱟ ᱦᱟᱺᱰᱤ ᱯᱩᱨᱟᱹ ᱫᱚ ᱵᱟᱹᱲᱤᱡ ᱡᱤᱱᱤᱥ ᱜᱮ ᱠᱟᱱᱟ ᱱᱚᱣᱟ ᱫᱚ ᱴᱷᱤᱠ ᱜᱮᱵᱤᱱ ᱞᱟᱹᱭ ᱟᱠᱟᱫᱟ ᱟᱫᱚ ᱦᱩᱭᱩᱜ ᱠᱟᱱᱟ ᱟᱫᱚ ᱡᱷᱚᱛᱚ ᱦᱚᱲ ᱫᱚ ᱥᱚᱢᱟᱱ ᱵᱮᱵᱥᱟ ᱠᱚᱫᱚ ᱵᱟᱠᱚ ᱫᱟᱲᱮᱭᱟᱜ ᱠᱟᱱᱟ ᱛᱚ ᱥᱟᱱᱛᱟᱲ ᱥᱚᱢᱟᱡᱽ ᱨᱮ ᱫᱚ ᱦᱟᱺᱰᱤ ᱫᱚ ᱞᱟᱹᱠᱛᱤ ᱠᱟᱱ ᱜᱮᱭᱟ ᱚᱱᱟ ᱫᱚ ᱫᱚᱨᱠᱟᱨ ᱜᱮ ᱠᱤᱱᱛᱩ ᱚᱱᱟ ᱯᱟᱹᱣᱨᱟᱹ ᱨᱮᱢᱟ ᱵᱟᱝ ᱮ ᱥᱚᱨᱤᱨ ᱴᱟᱜ ᱠᱚ ᱠᱷᱟᱨᱟᱯᱚᱜ ᱠᱟᱱᱟ ᱮᱢᱱᱤ ᱛᱮ ᱢᱟᱱᱮ ᱟᱥᱚᱞ ᱨᱮ ᱠᱟᱱᱟ ᱵᱮᱵᱥᱟ ᱫᱚ ᱚᱠᱚᱭ ᱟᱠᱷᱨᱤᱧᱟᱭ ᱩᱱᱤᱭᱟᱜ ᱦᱚᱸ ᱫᱚᱥ ᱫᱚ ᱵᱟᱝ ᱠᱟᱱ ᱜᱮᱭᱟ ᱩᱱᱤ ᱦᱚᱸ ᱱᱟᱦᱟᱪᱟᱨ ᱧᱚᱜ ᱜᱮ ᱦᱮᱸᱥᱮ ᱟᱫᱚ ᱩᱱᱤᱭᱟᱜ ᱥᱚᱝᱥᱟᱨ ᱪᱟᱞᱟᱣ ᱠᱷᱟᱛᱤᱨ ᱜᱮ ᱩᱱᱤ ᱫᱚ ᱟᱠᱷᱨᱤᱧ ᱦᱩᱭᱩᱜ ᱠᱟᱱᱟ ᱵᱟᱫᱽᱫᱷᱚ ᱜᱚᱛᱚ ᱟᱠᱷᱨᱤᱧ ᱦᱩᱭᱩᱜ ᱠᱟᱱ ᱛᱟᱭᱟ ᱟᱫᱚ ᱡᱤᱱᱤᱥ ᱠᱚ ᱡᱮᱦᱩᱛᱩ ᱟᱠᱚ ᱫᱚᱠᱟᱱ ᱠᱷᱚᱱᱟᱜ ᱠᱚ ᱠᱤᱨᱤᱧ ᱟᱹᱜᱩᱭᱮᱫᱼᱟ ᱪᱟᱞᱟᱜ ᱠᱟᱱ ᱜᱮᱭᱟ ᱢᱟᱱᱮ ᱟᱵᱚ ᱪᱮᱛᱟᱱ ᱢᱚᱦᱚᱞ ᱠᱷᱚᱱᱟᱜ ᱡᱮᱦᱮᱛᱩ ᱵᱟᱠᱚ ᱵᱚᱱᱫᱚᱭᱮᱫᱼᱟ ᱡᱮᱱᱚ ᱢᱟᱛᱠᱚᱢ ᱠᱤᱪᱷᱩ ᱫᱚᱠᱟᱱ ᱨᱮ ᱢᱟᱛ ᱜᱩᱲ ᱚᱱᱟ ᱠᱚ ᱡᱩᱫᱤ ᱠᱚ ᱵᱚᱱᱫᱚ ᱠᱮᱭᱟ ᱩᱱᱠᱩ ᱦᱚᱸ ᱵᱟᱠᱚ ᱠᱤᱨᱤᱧ ᱠᱟᱛᱮ ᱵᱟᱠᱚ ᱟᱠᱷᱨᱤᱧ ᱠᱮᱭᱟ ᱦᱮᱸ ᱥᱮ ᱛ ᱩᱱᱠᱩ ᱡᱮᱦᱮᱛᱩ ᱱᱚᱣᱟ ᱵᱮᱵᱽᱥᱟ ᱨᱮᱠᱚ ᱢᱤᱫᱴ ᱠᱚ ᱧᱟᱢ ᱠᱟᱜᱼᱟ ᱱᱚᱣᱟ ᱰᱟᱦᱟᱨ ᱰᱟᱦᱟᱨ ᱛᱮᱠᱚ ᱛᱟᱲᱟᱢ ᱟᱹᱜᱩᱭᱮᱫᱟ ᱡᱮ ᱱᱚᱣᱟ ᱵᱮᱵᱥᱟ ᱜᱮᱞᱮ ᱫᱟᱲᱮᱭᱟᱜᱼᱟ ᱱᱚᱣᱟ ᱤᱭᱟᱹᱛᱮ ᱡᱟᱦᱟᱸ ᱥᱚᱝᱥᱟᱨ ᱜᱮ ᱪᱟᱜ ᱠᱟᱱ ᱛᱟᱞᱮᱭᱟ ᱟᱫᱚ ᱚᱱᱟ ᱫᱚ ᱮᱠᱪᱚᱞᱤ ᱵᱷᱟᱜᱤ ᱡᱤᱱᱤᱥ ᱫᱚ ᱵᱟᱝ ᱠᱟᱱᱟ ᱛᱚᱵᱩ ᱦᱚᱸ ᱟᱠᱚᱣᱟᱜ ᱥᱚᱝᱥᱟᱨ ᱪᱟᱞᱟᱜ ᱠᱷᱟᱹᱛᱤᱨ ᱠᱚ ᱟᱠᱷᱨᱤᱧ ᱮᱭᱟ ᱟᱨ
ᱦᱩᱸ ᱦᱩᱸ ᱟᱫᱚ
ᱟᱵᱚ ᱡᱷᱚᱛᱚ ᱦᱚᱲ ᱫᱚ ᱦᱚᱸ ᱢᱟᱨᱟᱝ ᱢᱟᱨᱟᱝ ᱵᱤᱡᱽᱱᱮᱥ ᱡᱚᱛᱚ ᱦᱚᱲ ᱫᱚ ᱵᱟᱠᱚ ᱫᱟᱲᱮᱭᱟᱜᱼᱟ ᱛᱚ ᱚᱱᱟ ᱠᱷᱟᱹᱛᱤᱨ ᱩᱱᱠᱩ ᱚᱱᱟ ᱚᱱᱟ ᱠᱚ ᱠᱚᱨᱟᱣ ᱭᱟᱠᱚ
ᱦᱩᱸ ᱦᱩᱸ ᱟᱫᱚ ᱦᱮᱸ ᱟᱫᱚ ᱱᱚᱣᱟ ᱫᱚ ᱦᱮᱸ ᱮᱠᱟᱞ ᱜᱮ ᱧᱮᱞᱚᱜ ᱠᱟᱱᱟ ᱢᱤᱫᱴᱟᱝ ᱟᱹᱛᱩ ᱫᱤᱥᱚᱢ ᱠᱷᱚᱱᱟᱜ ᱫᱚ ᱱᱚᱝᱠᱟ ᱜᱮ ᱱᱚᱝᱠᱟᱱᱟᱜ ᱪᱤᱛᱟᱹᱨ ᱜᱮ ᱡᱷᱟᱞᱠᱟᱣ ᱨᱟᱠᱟᱵ ᱠᱟᱱᱟ ᱟᱨᱠᱤ ᱢᱤᱫᱴᱟᱝ ᱢᱤᱫᱦᱚᱲ ᱡᱟᱦᱟᱸᱭ ᱦᱟᱺᱰᱤ ᱟᱠᱷᱨᱤᱧ ᱮᱜᱼᱟᱭ ᱢᱤᱫᱴᱟᱝ ᱵᱩᱲᱦᱤ ᱮᱨᱟᱟᱜᱮ ᱡᱟᱹᱥᱛᱤ ᱠᱟᱭᱛᱮ ᱱᱚᱣᱟ ᱠᱚᱫᱚ ᱠᱚ ᱟᱠᱷᱨᱤᱧᱮᱜᱼᱟ
ᱦᱳᱭ ᱦᱳᱭ ᱞᱟᱜᱟᱜᱼᱟ ᱦᱳᱭ
ᱥᱚᱫᱟ ᱠᱚ ᱠᱤᱨᱤᱧ ᱨᱮ ᱟᱨᱠᱤ ᱞᱟᱜᱟᱜᱼᱟ ᱩᱱᱟᱹᱜ ᱡᱟᱹᱥᱛᱤ ᱫᱚ ᱦᱮᱸ ᱠᱟᱹᱣᱰᱤ ᱤᱱᱠᱟᱢ ᱫᱚ ᱵᱟᱝ ᱦᱩᱭᱩᱜᱼᱟ ᱟᱨᱠᱤ ᱚᱲᱟᱜ ᱥᱚᱝᱥᱟᱨ ᱪᱟᱞᱟᱣ ᱞᱟᱹᱜᱤᱫ ᱴᱷᱤᱠᱼ ᱴᱷᱟᱠ ᱚᱱᱟ ᱛᱮᱜᱮ ᱟᱠᱷᱨᱤᱧ ᱠᱟᱛᱮ ᱠᱚ ᱚᱲᱟᱜ ᱥᱚᱝᱥᱟᱨ ᱠᱚ ᱪᱟᱞᱟᱣᱮᱫᱼᱟ
ᱪᱟᱣᱞᱮ ᱟᱫᱚ ᱚᱱᱟ ᱠᱚ ᱡᱩᱫᱤ ᱟᱠᱚ ᱠᱷᱟᱨᱟᱯ ᱡᱤᱱᱤᱥ ᱠᱟᱱᱟ ᱡᱩᱫᱤ ᱟᱠᱚ ᱡᱩᱫᱤ ᱚᱱᱟ ᱠᱚ ᱡᱤᱱᱤᱥ ᱜᱮ ᱮᱠᱫᱚᱢ ᱵᱟᱠᱚ ᱧᱟᱢ ᱠᱮᱭᱟ ᱦᱮᱸᱥᱮ ᱫᱚᱠᱟᱱ ᱠᱚᱨᱮ ᱛᱟᱦᱚᱞᱮ ᱟᱠᱚ ᱦᱚᱸ ᱚᱱᱟ ᱮᱴᱟᱜ ᱮᱴᱟᱜ ᱰᱟᱦᱟᱨ ᱠᱚ ᱧᱮᱞ ᱠᱮᱭᱟ ᱵᱷᱟᱹᱜᱤ ᱡᱤᱱᱤᱥ ᱜᱮᱠᱚ ᱟᱠᱷᱨᱤᱧ ᱠᱮᱭᱟ ᱚᱱᱟ ᱠᱚ ᱵᱟᱠᱚ ᱟᱠᱷᱨᱤᱧ ᱠᱮᱭᱟ ᱟᱫᱚ ᱵᱟᱫᱽᱫᱚ ᱦᱩᱭᱩᱜ ᱠᱟᱱ ᱛᱟᱠᱚᱣᱟ ᱱᱚᱶᱟ ᱜᱮ ᱛᱟᱠᱚ ᱠᱚᱣᱟᱜ ᱥᱩᱡᱩᱠ ᱵᱷᱟᱹᱜᱤ ᱵᱩᱡᱷᱟᱹᱣ ᱢᱟᱱᱮ ᱥᱩᱵᱤᱫᱷᱟ ᱟᱫᱚ ᱡᱷᱚᱛᱚ ᱫᱟᱨᱟᱭ ᱛᱮᱫᱚ ᱵᱮᱥᱤ ᱵᱤᱡᱽᱱᱮᱥ ᱢᱟᱨᱟᱝ ᱵᱤᱡᱽᱱᱮᱥ ᱦᱚᱸ ᱥᱚᱢᱵᱷᱚᱵ ᱵᱟᱝᱼᱟ ᱠᱚᱢ ᱠᱚᱢ ᱠᱷᱚᱱᱟᱜ ᱜᱮ ᱠᱚᱨᱟᱣ ᱦᱩᱭᱩᱜ ᱠᱟᱱ ᱛᱟᱠᱚᱣᱟ
ᱦᱩᱸ
ᱦᱚᱴᱟᱫ ᱩᱱᱤ ᱚᱱᱟᱴᱟᱜ ᱵᱮᱵᱽᱥᱟᱭ ᱮᱫᱟᱭ ᱚᱸᱰᱮ ᱠᱷᱚᱱᱟᱜ ᱠᱤᱪᱷᱩ ᱤᱱᱠᱟᱢ ᱠᱟᱛᱮ ᱩᱱᱤᱭ ᱞᱟᱹᱭᱟᱭ ᱯᱚᱨᱮ ᱛᱮᱜᱮ ᱞᱟᱹᱭᱮᱫ ᱵᱩᱡᱷᱟᱹᱜ ᱠᱟᱱᱟᱭ ᱡᱮ ᱱᱚᱣᱟ ᱡᱤᱱᱤᱥ ᱫᱚ ᱠᱷᱟᱨᱟᱯ ᱡᱤᱱᱤᱥ ᱟᱫᱚ ᱵᱟᱹᱧ ᱟᱠᱷᱨᱤᱧᱟ ᱟᱫᱚ ᱚᱱᱟ ᱩᱱᱱᱚᱛᱤ ᱠᱤᱪᱷᱩ ᱚᱱᱟ ᱴᱟᱠᱟ ᱛᱮᱜᱮ ᱮᱴᱟᱜ ᱠᱤᱪᱷᱩ ᱵᱮᱵᱽᱥᱟ ᱫᱟᱲᱮᱭᱟᱜᱼᱟ
ᱦᱩᱸ ᱦᱩᱸ ᱟᱫᱚ ᱦᱮᱸ ᱦᱮᱸ ᱱᱚᱝᱠᱟ ᱫᱚ ᱡᱟᱦᱟᱸᱭ ᱠᱚ ᱦᱮᱸ ᱦᱩᱸ ᱞᱟᱹᱭ ᱢᱮ
ᱟᱡ ᱚᱱᱟ ᱟᱡ ᱯᱚᱨᱮ ᱛᱮ ᱵᱩᱡᱷᱟᱹᱣ ᱫᱟᱲᱮᱭᱟᱜᱼᱟ ᱡᱮ ᱱᱚᱣᱟ ᱡᱤᱱᱤᱥ ᱠᱚ ᱠᱷᱟᱨᱟᱯ ᱡᱤᱱᱤᱥ ᱠᱟᱱᱟ ᱥᱮ ᱚᱱᱟ ᱯᱚᱨᱮᱛᱮ ᱚᱱᱟ ᱯᱚᱨᱮᱛᱮ ᱚᱱᱟ ᱡᱤᱱᱤᱥ ᱵᱚᱱᱫᱚ ᱠᱟᱛᱮ ᱮᱴᱟᱜ ᱠᱤᱪᱷᱩᱭ ᱵᱮᱵᱽᱥᱟ ᱫᱟᱲᱮᱭᱟᱜᱼᱟ ᱟᱨᱠᱤ ᱫᱚᱠᱟᱱ ᱠᱚᱨᱮ ᱡᱩᱫᱤ ᱢᱤᱫᱴᱟᱝ ᱵᱷᱩᱥᱤ ᱢᱟᱞ ᱦᱚᱸ ᱫᱚᱠᱟᱱ ᱫᱟᱲᱮ ᱠᱮ ᱟᱠᱷᱨᱤᱧ ᱚᱱᱠᱟ ᱠᱟᱛᱮᱫ ᱨᱮᱦᱚᱸ ᱫᱚᱠᱟᱱ ᱥᱚᱝᱥᱟᱨ ᱪᱟᱞᱟᱣ ᱫᱟᱲᱮᱭᱟᱜᱼᱟ ᱟᱨ ᱠᱤ
ᱦᱮᱸ ᱦᱮᱸ ᱱᱚᱜᱼᱚᱭ ᱡᱮᱢᱚᱱ ᱟᱵᱚ ᱦᱟᱴ ᱯᱟᱛᱟ ᱥᱮ ᱦᱮᱸ ᱯᱨᱳᱜᱨᱟᱢ ᱯᱷᱟᱱᱥᱮᱱ ᱠᱚᱨᱮ ᱧᱮᱞ ᱧᱟᱢ ᱫᱟᱵᱚᱱ ᱟᱹᱰᱤ ᱡᱟᱹᱥᱛᱤ ᱜᱮ ᱦᱟᱺᱰᱤ ᱵᱟᱴᱤ ᱦᱟᱹᱰᱤ ᱯᱟᱹᱣᱨᱟᱹ ᱫᱚ ᱟᱹᱠᱷᱨᱤᱧᱚᱜ ᱠᱟᱱ ᱜᱮᱭᱟ ᱟᱹᱰᱤ ᱡᱟᱥᱛᱤ ᱴᱷᱤᱠᱜᱮᱭᱟ ᱡᱟᱹᱥᱛᱤ ᱠᱟᱹᱭᱛᱮ ᱯᱟᱹᱣᱨᱟᱹ ᱟᱨᱠᱤ ᱦᱟᱺᱰᱤ ᱢᱟ ᱩᱱᱟᱹᱜ ᱫᱚ ᱵᱟᱝ ᱵᱩᱵᱩᱞᱟ ᱩᱱᱟᱹᱜ ᱫᱚ᱾ ᱵᱟᱹᱲᱤᱡ ᱡᱤᱱᱤᱥ ᱫᱚ ᱵᱟᱝ ᱠᱟᱱᱟ, ᱯᱟᱹᱣᱨᱟᱹ ᱫᱚ ᱦᱚᱲᱢᱚᱭ ᱵᱟᱹᱲᱤᱡᱟ ᱥᱟᱶᱛᱮ ᱟ ᱟᱹᱰᱤ ᱟᱸᱴᱜᱮ ᱵᱩᱵᱩᱞ ᱟᱹᱱᱤᱡᱼᱟ ᱟᱨᱠᱤ, ᱱᱚᱣᱟ ᱫᱚ ᱱᱚᱝᱠᱟᱱᱟᱜ ᱱᱮᱥᱟ ᱡᱤᱱᱤᱥ ᱠᱚᱫᱚ ᱜᱤᱫᱽᱨᱟᱹ ᱠᱚᱜᱮ, ᱟᱹᱰᱤ ᱡᱟᱹᱥᱛᱤ ᱠᱚ ᱧᱩᱭᱮᱜᱼᱟ ᱟᱨᱠᱤ ᱦᱟᱝ ᱠᱷᱟᱱ ᱟᱨ ᱱᱚᱣᱟᱨᱮ ᱠᱷᱟᱱ ᱥᱟᱶᱛᱟ ᱨᱮᱱᱟᱜ ᱦᱚᱸ ᱵᱟᱹᱲᱤᱡ ᱚᱨᱥᱚᱝ ᱫᱚ ᱯᱟᱲᱟᱜ ᱠᱟᱱ ᱜᱮᱭᱟ᱾ ᱥᱟᱶᱛᱮ ᱡᱟᱦᱟᱸ, ᱜᱤᱫᱽᱨᱟᱹ ᱠᱚ ᱵᱩᱞᱚᱜ ᱠᱟᱱᱟ ᱱᱚᱣᱟ ᱧᱮᱞᱛᱮ ᱠᱷᱟᱨᱟᱯ ᱫᱚ ᱵᱩᱡᱷᱟᱹᱜ ᱠᱟᱱ ᱜᱮᱭᱟ ᱟᱨᱠᱤ᱾
ᱦᱚᱸ ᱦᱳ ᱚᱱᱟ ᱴᱷᱤᱠᱵᱤᱱ ᱞᱟᱹᱭ ᱠᱟᱜᱼᱟ ᱾ ᱛᱟᱠᱚᱨᱮ ᱛᱟᱯᱚᱨᱮ ᱩᱝᱠᱩ ᱟᱣ ᱟᱨᱚ ᱮᱴᱟᱜ ᱫᱤᱠ ᱛᱷᱤᱠᱮ ᱵᱮᱵᱥᱟ ᱢᱟᱱᱮ ᱜᱟᱱᱚᱜᱼᱟ, ᱢᱟᱱᱮ ᱡᱤᱵᱽᱡᱤᱭᱟᱹᱞᱤ ᱡᱩᱫᱤ ᱠᱟᱹᱴᱤᱡ ᱠᱷᱚᱱᱟᱜ ᱡᱩᱫᱤᱢ ᱦᱟᱨᱟ ᱵᱩᱨᱩ ᱫᱟᱲᱮᱭᱟᱠᱚᱣᱟ ᱩᱱᱠᱩ ᱢᱮᱨᱚᱢ-ᱴᱮᱨᱚᱢ ᱦᱮᱸ ᱥᱮ, ᱢᱮᱨᱚᱢ ᱩᱝᱠᱩ ᱫᱤᱭᱮ ᱦᱚᱸ ᱢᱤᱫ ᱢᱤᱫᱴᱟᱝ ᱵᱮᱵᱽᱥᱟ ᱚᱲᱟᱜ ᱫᱩᱣᱟᱹᱨ ᱵᱷᱟᱹᱜᱤ ᱡᱟᱣ ᱠᱟᱛᱮ ᱠᱟᱹᱴᱤᱡ ᱠᱷᱚᱱᱟᱜ ᱩᱱᱠᱩ ᱞᱟᱹᱜᱤᱫ ᱦᱚᱸ ᱡᱚᱢᱟᱜ ᱡᱮ ᱢᱤᱫᱴᱟᱝ ᱢᱚᱬᱮ ᱛᱩᱨᱩᱭ ᱜᱚᱴᱟᱝ ᱢᱤᱫᱴᱟᱝ ᱢᱮᱨᱚᱢ ᱠᱤᱨᱤᱧ ᱠᱮᱫ ᱠᱚᱣᱟ ᱠᱟᱹᱴᱤᱡ ᱨᱮ
ᱦᱮᱸ
ᱟᱫᱚ ᱩᱝᱠᱩ ᱞᱤᱭᱮ ᱦᱚᱸ ᱵᱮᱵᱥᱟ ᱫᱚ ᱜᱟᱱᱚᱜ ᱜᱮᱭᱟ ᱦᱮᱸᱥᱮ, ᱩᱝᱠᱩ ᱞᱟᱹᱜᱤᱫ ᱡᱚᱢᱟᱜ ᱡᱚᱢᱟᱜ ᱠᱚ ᱮᱢ ᱦᱳᱭᱳᱜ ᱛᱟᱢᱟ ᱾
ᱟᱫᱚ ᱩᱝᱠᱩ ᱥᱮᱬᱟ ᱠᱟᱛᱮᱫ ᱩᱝᱠᱩ ᱢᱤᱫᱴᱟᱝ ᱟᱠᱷᱨᱤᱧ ᱫᱟᱲᱮᱭᱟᱠᱚᱣᱟᱢ ᱥᱮᱬᱟ ᱵᱤᱥᱤ ᱫᱟᱢ ᱩᱛᱟᱹᱨ ᱠᱟᱛᱮᱜ᱾
ᱦᱮᱸ ᱦᱮᱸ ᱦᱮᱸ ᱦᱮᱸ ᱟᱫᱚ ᱦᱮᱸ ᱱᱚᱝᱠᱟᱱᱟᱜ ᱢᱤᱫᱴᱟᱝ ᱩᱫᱳᱜ ᱟᱹᱰᱤ ᱜᱮ ᱞᱟᱹᱠ ᱞᱟᱠᱛᱤᱜ ᱠᱟᱱᱟ ᱡᱮ ᱱᱚᱜ ᱚᱚᱭ ᱡᱟᱦᱟᱸ ᱠᱚ ᱚᱲᱟᱜ ᱠᱚᱨᱮ ᱢᱮᱱᱟᱜ ᱠᱚᱣᱟ ᱵᱮᱥᱤ ᱡᱟᱹᱥᱛᱤ ᱵᱟᱠᱚ ᱠᱟᱹᱢᱤ ᱫᱟᱲᱮᱭᱟᱜᱼᱟ᱾ ᱱᱩᱝᱠᱩ ᱫᱚ ᱟ ᱡᱤᱭᱟᱹᱞᱤ ᱦᱩᱰᱤᱝ ᱦᱩᱰᱤᱝ ᱡᱤᱭᱟᱹᱞᱤ ᱠᱚᱫᱚ ᱠᱚ ᱧᱮᱞ ᱫᱟᱲᱮᱭᱟ ᱠᱚᱜᱮᱭᱟ ᱡᱮᱢᱚᱱ ᱥᱤᱢ, ᱥᱩᱠᱨᱤ ᱢᱮᱨᱚᱢ ᱱᱚᱝᱠᱟᱱ ᱡᱤᱱ ᱠᱚᱫᱚ ᱠᱚ ᱧᱮᱞ ᱫᱟᱲᱮᱭᱟ ᱠᱚᱜᱮᱭᱟ ᱟᱨᱠᱤ ᱱᱚᱝᱠᱟ ᱛᱮᱦᱚᱸ ᱯᱟᱨᱪᱟᱣ ᱠᱟ ᱠᱟᱛᱮᱫ ᱟᱹᱰᱤ ᱡᱟᱹᱥᱛᱤ ᱠᱚ ᱦᱳᱭ ᱞᱮᱱᱠᱷᱟᱱ ᱟᱨᱠᱤ ᱟᱠᱷᱨᱤᱧ ᱠᱟᱛᱮᱫ ᱦᱟᱴ ᱯᱟᱛᱟᱨᱮ ᱢᱤᱫᱴᱮᱱ ᱵᱷᱟᱜᱤ ᱫᱚᱨ ᱠᱚ ᱧᱟᱢ ᱫᱟᱲᱮᱭᱟᱜᱼᱟ, ᱟᱨᱠᱤ ᱵᱷᱟᱜᱤ ᱜᱚᱱᱚᱝ ᱠᱚ ᱧᱟᱢ ᱫᱟᱲᱮᱭᱟᱜᱼᱟ᱾ ᱱᱚᱝᱠᱟ ᱠᱟᱛᱮᱜ ᱦᱚᱸ ᱥᱚᱝᱥᱟᱨ ᱫᱚ ᱪᱟᱞᱟᱣ ᱫᱟᱲᱮ ᱛᱟᱠᱚ ᱜᱤᱭᱟ ᱟᱨᱠᱤ᱾ ᱱᱚᱣᱟ ᱠᱚᱜᱮ ᱠᱟᱹᱴᱤᱡ, ᱦᱚᱲ ᱠᱚ ᱵᱩᱡᱷᱟᱹᱣ ᱞᱟᱹᱠᱛᱤᱜ ᱠᱟᱱᱟ ᱡᱮ ᱦᱟᱺᱰᱤ ᱯᱟᱹᱣᱨᱟᱹ ᱢᱟ ᱵᱟᱹᱲᱤᱡ ᱡᱤᱱᱤᱥ ᱠᱟᱱ ᱜᱮ ᱟᱯᱮ ᱡᱩᱫᱤ ᱱᱚᱝᱠᱟᱱᱟᱜ ᱯᱮ ᱫᱟᱲᱮᱭᱟᱜ ᱢᱟ᱾
ᱮᱴᱟᱜ ᱠᱚ ᱡᱤᱱᱤᱥ ᱚ-ᱚᱱᱟ ᱦᱳ ᱦᱟᱺᱰᱤ ᱠᱚ ᱯᱟᱹᱨᱣᱟᱹ ᱵᱟᱫ ᱠᱟᱛᱮᱫ ᱮᱴᱟᱜ ᱡᱤᱱᱤᱥ ᱫᱤᱭᱮ ᱦᱚᱸ ᱵᱮᱵᱥᱟ ᱫᱚ ᱜᱟᱱᱚᱜ ᱜᱮᱭᱟ᱾
ᱦᱮᱸ ᱦᱮᱸ ᱟᱫᱚ ᱱᱚᱣᱟ ᱠᱚᱜᱮ ᱡᱤᱱᱤᱥ ᱠᱚᱜᱮ ᱟᱵᱚ ᱠᱟᱹᱴᱤᱡ ᱟ ᱡᱟᱦᱟᱸᱭ ᱠᱚ ᱩᱝᱠᱩ ᱚᱞᱚᱜ ᱯᱟᱲᱦᱟᱣ ᱦᱚᱲ ᱯᱟᱹᱴᱷᱩᱣᱟᱹ ᱠᱚ ᱟᱵᱚ ᱠᱟᱹᱴᱤᱡ ᱥᱚᱪᱮᱛᱚᱱ ᱞᱟᱹᱠ ᱛᱤᱜ ᱠᱟᱱ ᱛᱟᱵᱚᱱᱟ ᱟᱨ ᱱᱚᱝᱠᱟᱱ ᱟ ᱦᱚᱲ ᱠᱚ ᱟᱨᱠᱤ᱾
ᱦᱳᱭ ᱦᱳᱭ ᱩᱝᱠᱩ ᱦᱚᱸ ᱞᱟᱹᱭ ᱵᱩᱡᱷᱟᱹᱣ ᱫᱚᱨᱠᱟᱨ ᱠᱟᱱ ᱜᱮᱭᱟ ᱡᱮ ᱵᱷᱟᱜᱮ ᱡᱤᱱᱤᱥ ᱫᱤᱭ ᱜᱮ ᱵᱮᱵᱥᱟ ᱠᱚ ᱩᱪᱤᱛ ᱦᱮᱸ ᱥᱮ᱾